ᱠᱩ
ᱦᱮᱞᱳ ᱦᱟᱸ
ᱡᱚᱦᱟᱨ ᱜᱮ ᱜᱚᱝᱠᱮ ᱾
ᱦᱮᱸ ᱡᱚᱦᱟᱨ ᱜᱮ ᱾
ᱡᱚᱦᱟᱨ ᱜᱮ ᱟᱹᱰᱤ ᱟᱹᱰᱤ ᱫᱮᱨᱤᱭᱮᱱᱟ ᱾
ᱦᱩᱸ ᱴᱷᱤᱠ ᱜᱮᱭᱟ ᱜᱚᱝᱠᱮ ᱛᱟᱦᱚᱞᱮ ᱪᱮᱫ ᱵᱤᱱ ᱪᱤᱠᱟᱹᱭᱮᱫᱟ?
ᱪᱮᱫ ᱯᱮ ᱪᱤᱠᱟᱹ ᱮᱫᱟ? ᱱᱚᱜᱚᱭ ᱫᱩᱲᱩᱵ ᱦᱩᱭ ᱟᱠᱟᱱᱟ ᱚᱲᱟᱜ ᱫᱷᱟᱨᱮ ᱨᱮᱜᱮ ᱾
ᱟᱻ ᱛᱩᱯᱩ ᱵᱟᱲᱟ ᱱᱟ ᱵᱤᱱ?
ᱟᱹᱣᱨᱤ ᱛᱩᱯᱩ ᱫᱚ ᱟᱹᱣᱨᱤ ᱦᱩᱭᱩᱜᱼᱟ, ᱟᱨᱠᱤ ᱟᱨ ᱠᱟᱹᱴᱤᱡ ᱠᱟᱛᱮ ᱛᱚᱯᱚᱱ ᱦᱩᱭᱩᱜᱼᱟ ᱾
ᱟᱪᱪᱷᱟ ᱟᱪᱪᱷᱟ ᱥᱟᱣᱩᱱᱰ ᱴᱟᱜ ᱱᱤᱛᱚᱜ ᱫᱚ ᱮᱠᱫᱚᱢ ᱱᱤᱴᱤᱱ ᱠᱞᱤᱭᱟᱨ ᱠᱟᱱᱟ᱾
ᱠᱞᱤᱭᱟᱨ
ᱦᱟᱸ ᱾
ᱟᱞᱤᱧᱟᱜ ᱚᱸᱰᱮ ᱴᱷᱤᱠ ᱴᱷᱟᱠ ᱟᱸᱡᱚᱢᱚᱜ ᱠᱟᱱᱟ ᱚᱱᱡᱮ ᱱᱚᱝᱠᱟ ᱯᱳᱭᱞᱳ ᱫᱚ ᱡᱳᱨᱛᱮ ᱟᱸᱡᱚᱢᱚᱜ ᱠᱟᱱᱟ ᱛᱟᱨᱯᱚᱨᱮ ᱟᱯ ᱰᱟᱣᱩᱱ ᱫᱟᱭ ᱱᱚᱝᱠᱟ
ᱵᱟ
ᱵᱟ ᱢᱟᱱᱮ ᱯᱳᱭᱞᱳ ᱠᱷᱚᱱᱟᱜ ᱯᱳᱭᱞᱳ ᱠᱷᱚᱱᱟᱜ ᱤᱭᱟᱹ ᱫᱚ ᱢᱮᱱᱟᱜ-ᱟ᱾ ᱦᱩᱸ ᱠᱤ ᱠᱞᱤᱭᱟᱨ ᱠᱞᱤᱭᱟᱨ ᱜᱮ ᱟᱸᱡᱚᱢᱚᱜ ᱠᱟᱱᱟ ᱡᱮ ᱯᱩᱭᱞᱩ ᱠᱷᱚᱱᱟᱜ ᱢᱩᱪᱟᱹᱫ ᱦᱟᱹᱵᱤᱡ?
ᱦᱮᱸ ᱱᱚᱜ-ᱚᱭ
ᱦᱮᱸ ᱱᱚᱜ-ᱚᱭ ᱛᱚ ᱦᱮᱸ ᱟᱸᱡᱚᱢᱚᱜ ᱠᱟᱱᱟ ᱾ ᱡᱩᱨ ᱛᱮᱜᱮ ᱵᱟᱝ?
ᱴᱟᱹᱜ ᱦᱟᱸ ᱡᱳᱨ ᱛᱮᱜᱮ ᱛᱚ ᱟᱹᱞᱤᱧᱟᱜ ᱱᱚᱰᱮᱱᱟᱜ ᱥᱚᱢᱚᱹᱥᱥᱟ ᱫᱚ ᱵᱟᱝ ᱥᱚᱢᱟᱫᱟᱱ ᱠᱟᱱᱟ!
ᱚᱱᱟ ᱥᱚᱢᱚᱹᱥᱥᱟ ᱫᱚ ᱚᱱᱟ ᱟᱹᱰᱤ ᱵᱟᱝ ᱥᱚᱢᱟᱫᱷᱟᱱ ᱛᱮᱦᱚᱸ, ᱚᱱᱟ ᱥᱚᱢᱚᱹᱥᱥᱟ ᱫᱚ ᱟᱹᱰᱤ ᱤᱭᱟᱹ ᱛᱮ ᱤᱭᱟᱹᱜ ᱠᱟᱱ ᱛᱟᱵᱤᱱᱟ, ᱟᱹᱰᱤ ᱠᱚᱢ ᱠᱚᱢ ᱟᱸᱡᱚᱢᱚᱜ ᱠᱟᱱᱟ ᱚᱱᱟ ᱫᱚ ᱦᱚᱭᱛᱚ ᱵᱟᱝ ᱤᱭᱟᱹᱜᱼᱟ ᱟᱨᱠᱤ ᱵᱟᱝ ᱪᱤᱠᱟᱹᱜᱼᱟ᱾ ᱦᱚ ᱟᱹᱵᱤᱱᱟᱜ ᱨᱚᱲ ᱛᱚ ᱯᱚᱥᱴᱚ ᱟᱡᱚᱢᱚᱜ ᱠᱟᱱᱟ? ᱚᱱᱟ ᱠᱷᱟᱱ ᱜᱮ᱾ ᱢᱟᱱᱮ ᱡᱟᱦᱟᱸᱭ ᱠᱚ ᱴᱟᱭᱯᱤᱝ ᱟᱠᱚ ᱩᱱᱠᱩ ᱡᱟᱛᱮᱫ ᱯᱚᱥᱴᱚ ᱨᱚᱲ ᱠᱚ ᱟᱸᱡᱚᱢ ᱢᱟ ᱚᱱᱟ ᱞᱟᱹᱜᱤᱫ ᱛᱮ ᱟᱨᱠᱤ ᱤᱭᱟᱹ ᱫᱚ ᱾
ᱦᱚᱭ-ᱦᱚᱭ᱾
ᱦᱩᱸ ᱾ ᱤᱱᱟᱹ ᱠᱷᱟᱱ ᱜᱮ᱾
ᱦᱮᱸ ᱾
ᱛᱟᱦᱞᱮ ᱟᱲᱟᱜ ᱥᱟᱠᱟᱢ ᱢᱟ ᱤᱫᱤ ᱠᱟᱛᱮᱫ ᱠᱟᱹᱴᱤᱡ ᱨᱚᱯ ᱠᱚ ᱦᱚᱸ ᱜᱟᱞᱢᱟᱨᱟᱣ ᱦᱩᱭ ᱞᱮᱱ ᱜᱮᱭᱟ
ᱟᱪᱪᱷᱟ
ᱪᱮᱫ ᱪᱮᱫ ᱟᱲᱟᱜ ᱥᱟᱠᱟᱢ ᱟᱵᱤᱱ ᱵᱤᱱ ᱡᱚᱢ ᱵᱩᱡᱷᱟᱹᱣ ᱵᱤᱱᱟ ᱟᱨᱠᱤ
ᱟᱲᱟᱜ ᱥᱟᱠᱟᱢ ᱜᱚᱢᱠᱮ ᱱᱚᱣᱟ ᱡᱮᱢᱚᱱ ᱦᱚᱛᱚᱜ ᱠᱚ ᱢᱮᱱᱟᱜ ᱟᱠᱟᱫᱟ ᱛᱟᱯᱚᱨᱮ ᱠᱚᱸᱰᱷᱟ ᱠᱚ ᱾ ᱠᱚᱸᱰᱷᱟ ᱟᱲᱟᱜ
ᱛᱟᱯᱚᱨ ᱛᱮ ᱟᱨᱦᱚ ᱯᱩᱨᱟᱹᱭ ᱟᱲᱟᱜ
ᱚᱻ
ᱛᱟᱯᱚ ᱨᱮ ᱚᱱᱟ ᱢᱩᱱᱜᱟᱹ ᱟᱲᱟᱜ ᱡᱟᱦᱟᱸ ᱠᱚ ᱢᱮᱛᱟᱜ ᱠᱟᱱ, ᱢᱮᱛᱟᱜ ᱠᱟᱱᱟ ᱠᱚ!
ᱟᱪᱪᱷᱟ ᱟᱪᱷᱟ ᱾
ᱚᱱᱟ ᱠᱚᱸ ᱠᱤᱫᱩᱜ ᱟᱲᱟᱜ ᱵᱮᱱ ᱧᱮᱞ ᱠᱟᱫᱟ, ᱚᱱᱟ ᱡᱟᱸ ᱠᱚ ᱢᱮᱛᱟᱜᱼᱟ ᱠᱤᱫᱩᱣ ᱟᱲᱟᱜ? ᱵᱟᱹᱛᱩᱣᱟ ᱟᱲᱟᱜ ᱢᱟ ᱵᱤᱨ ᱠᱷᱚᱱᱟᱜ ᱠᱚ ᱥᱤᱫ ᱟᱹᱜᱩᱭᱟᱠᱚ
ᱵᱤᱨᱻ ᱨᱮ ᱦᱮᱸ ᱟᱸᱡᱚᱢ ᱟᱠᱟᱫ ᱠᱚᱣᱟᱞᱤᱧ ᱚᱱᱠᱟ ᱪᱮᱫᱟᱜ ᱟᱲᱟᱜ ᱛᱮᱫ ᱫᱚ ᱵᱟᱹᱞᱤᱧ ᱧᱮᱞ ᱟᱠᱟᱫᱟ ᱾
ᱦᱚᱭ ᱚᱱᱟ ᱟᱲᱟᱜ ᱦᱚᱸ ᱢᱚᱴᱟ-ᱢᱩᱴᱤ ᱨᱟᱢᱲᱟ ᱫᱟᱹᱞ ᱟᱛᱮ ᱨᱟᱥᱮ ᱦᱚᱸ ᱢᱚᱴᱟ-ᱢᱩᱴᱤ ᱟᱹᱰᱤ ᱪᱷᱟᱴ ᱟᱨᱠᱤ ᱥᱤᱵᱤᱞᱟᱠᱤ
ᱟᱪᱪᱷᱟ᱾
ᱛᱟᱯᱚᱨᱮ ᱟᱨᱚ ᱢᱟᱡᱷᱮ ᱢᱟᱡᱷᱮ ᱚᱱᱟ ᱯᱷᱩᱰ ᱟᱲᱟᱜ ᱠᱚᱦᱚᱸ ᱠᱚ ᱡᱚᱢ ᱜᱮᱭᱟ ᱟᱨᱠᱤ ᱚᱱᱟ ᱫᱚ ᱱᱮᱛᱟᱨ ᱫᱚ ᱵᱟᱝ ᱾ᱚᱱᱟ ᱚᱱᱟ ᱨᱟᱵᱟᱝ ᱫᱤᱱ ᱟᱨᱠᱤ᱾
ᱟᱪᱪᱷᱟ ᱱᱚᱣᱟ ᱡᱟᱦᱟᱸ ᱵᱤᱱ ᱞᱟᱹᱭᱫᱟ ᱟᱲᱟᱜ ᱨᱮᱱᱟᱜ ᱠᱟᱛᱷᱟ ᱱᱚᱣᱟ ᱫᱚ ᱡᱟᱦᱟᱸ
ᱡᱟᱦᱟᱸ ᱟᱵᱚ,
ᱵᱟᱝᱵᱚᱱ ᱪᱟᱥᱟ ᱚᱱᱠᱟ ᱮᱸᱜ ᱵᱤᱨ ᱨᱮ ᱦᱩᱭᱩᱜ ᱵᱟ ᱵᱟᱹᱫᱽ ᱨᱮ ᱦᱳᱭᱳᱜ ᱵᱟᱹᱭᱦᱟᱹᱲ ᱨᱮ ᱦᱳᱭᱳᱜ ᱱᱚᱝᱠᱟ ᱟᱡᱛᱮ ᱡᱟᱱᱟᱢ ᱟᱠᱟᱱ ᱱᱚᱝᱠᱟᱱ ᱱᱟᱜ ᱟᱲᱟᱜ ᱠᱚ ᱨᱮᱱᱟᱜ ᱩᱭᱦᱟᱹᱨ ᱢᱮᱱᱟᱜ ᱛᱟᱵᱮᱱᱟ ᱚᱱᱠᱟ?
ᱦᱮᱸ ᱚᱱᱮ ᱡᱮᱢᱚᱱ ᱢᱤᱫᱴᱟᱝ ᱞᱤᱧ ᱞᱟᱹᱭ ᱠᱮᱫᱟ ᱠᱤᱫᱩᱜ ᱟᱲᱟᱜ ᱛᱟᱦᱮᱸ ᱛᱟᱯᱚᱨᱮ ᱟᱨᱚ ᱢᱮᱱᱟᱜ ᱟᱠᱟ ᱴᱷᱩᱭᱟᱹᱜ ᱟᱲᱟᱜ ᱢᱮᱱᱟᱜ ᱟᱠᱟᱫᱟ᱾
ᱟᱪᱪᱷᱟ ᱟᱪᱷᱟ᱾
ᱟᱪᱪᱷᱟ ᱛᱟᱯᱚᱨᱮ ᱡᱮᱢᱚᱱ ᱢᱮᱱᱟᱜ ᱟᱠᱟᱫᱟ ᱪᱮᱠᱟᱱ ᱟᱲᱟᱜ,
ᱦᱟᱸ
ᱛᱟᱯᱚᱨ ᱟᱨᱚ ᱢᱤᱫᱴᱟᱝ ᱠᱚ ᱢᱮᱛᱟᱜ ᱠᱟᱱᱟ ᱜᱟᱹᱫᱷᱟᱹᱨᱤ ᱟᱲᱟᱜ᱾ ᱛᱟᱯᱚᱨᱮ ᱚᱱᱟ ᱠᱟᱱᱛᱷᱟ ᱟᱲᱟᱜ,
ᱦᱟᱸ
ᱚᱱᱟ ᱠᱚᱫᱚ ᱮᱢᱱᱤ ᱛᱮᱜᱮ ᱟᱨᱠᱤ ᱦᱳᱭᱳᱜᱼᱟ ᱟᱨ ᱪᱟᱛᱚᱢ ᱟᱲᱟᱜ, ᱦᱳᱭ ᱚᱱᱟ ᱪᱟᱛᱚᱢ ᱟᱲᱟᱜ,
ᱱᱚᱛᱮ ᱟᱨᱚ ᱧᱮᱞᱟᱵᱮᱱ ᱵᱟᱹᱛᱩᱣᱟᱹ ᱟᱲᱟᱜ᱾
ᱦᱳᱭ ᱟᱨ ᱚᱱᱟ ᱠᱚ ᱤᱭᱟᱹ ᱠᱚᱲᱢᱤ ᱟᱲᱟᱜ᱾ ᱟᱲᱟᱜ ᱠᱚᱦᱚᱸ ᱵᱟᱹᱛᱩ ᱟᱲᱟᱜ ᱠᱚᱦᱚᱸ,
ᱟᱨ ᱟᱨ ᱦᱟᱱᱮ ᱜᱮᱸᱫᱟᱞ ᱪᱮᱫ ᱠᱚ ᱞᱟᱹᱭᱟ ᱚᱱᱟ ᱫᱚ?
ᱮᱭ ᱪᱮᱫ ᱟᱲᱟᱜ ᱠᱚᱪᱚ ᱠᱚ ᱞᱟᱹᱭᱟ ᱠᱚ ᱫᱚᱢᱮ ᱚᱱᱠᱟ ᱢᱤᱫᱴᱟᱝ ᱛᱟᱦᱮᱸ ᱠᱟᱱᱟ ᱦᱳᱭ ᱟᱨᱠᱤ ᱟᱨ ᱡᱮᱢᱚᱱ ᱚᱱᱟ ᱠᱩᱭᱞᱟᱹ ᱠᱟᱹᱴᱤ ᱟᱲᱟᱜ ᱠᱚ ᱛᱟᱯᱚᱨᱮ ᱚᱱᱟ ᱠᱚᱞᱢᱤ ᱟᱲᱟᱜ ᱠᱚ,
ᱟᱪᱪᱷᱟ ᱟᱪᱪᱷᱟ, ᱟᱪᱪᱷᱟ ᱟᱻ ᱟᱯᱮ ᱚᱱᱛᱮ ᱦᱮᱱᱟᱜ ᱟᱠᱟᱫᱟ ᱥᱮ ᱵᱟᱝ ᱱᱟᱜ ᱠᱷᱟᱱ ᱵᱟᱹᱞᱤᱧ ᱞᱟᱹᱭ ᱫᱟᱲᱮᱭᱟᱜ ᱠᱟᱱᱟ, ᱡᱷᱤᱢᱟᱹ ᱟᱲᱟᱜ ᱢᱮᱱᱛᱮ ᱢᱤᱜᱴᱟᱝ ᱟᱲᱟᱜ ᱧᱟᱢᱚᱜᱼᱟ, ᱧᱮᱞ ᱟᱠᱟᱫᱟ ᱟᱲᱮ ᱠᱚᱨᱮᱫ ᱵᱟ ᱤᱭᱟᱹ ᱠᱚᱨᱮᱫ᱾
ᱵᱟᱝ ᱚᱱᱟ ᱫᱚ ᱵᱟᱲᱟᱭ ᱵᱟᱹᱱᱩᱜ᱾
ᱫᱟᱨᱩᱱ ᱴᱮᱥᱴ᱾
ᱴᱮᱥᱴ,
ᱚᱱᱟ ᱫᱚ ᱱᱟᱜ ᱠᱷᱟᱱ ᱪᱮᱜᱞᱮᱠᱟ ᱦᱟᱞᱠᱟ ᱟᱹᱞᱩ ᱠᱩᱪᱩ ᱠᱩᱪᱩ ᱵᱤᱱ ᱜᱮᱫ ᱠᱮᱫ ᱫᱟ ᱟᱨ ᱚᱱᱟ ᱚᱱᱟ ᱨᱤᱫ ᱱᱮᱢᱮᱧ ᱞᱮᱢᱮᱧ ᱠᱟᱛᱮᱫ ᱚᱱᱟ ᱥᱟᱞᱟᱜ ᱡᱩᱫᱤ ᱟᱨ ᱚᱱᱮ ᱱᱤᱢ ᱟᱲᱟᱜ ᱠᱚ ᱡᱮᱢᱚᱱ ᱠᱚ ᱩᱛᱩᱭᱟ ᱱᱮᱜᱼᱮ ᱱᱤᱝᱠᱟᱹ ᱡᱩᱫᱤ ᱵᱮᱱ ᱩᱛᱩᱭᱟ ᱦᱮᱵᱷᱤ ᱴᱮᱥᱴ᱾ ᱚᱱᱟ ᱦᱚᱸ ᱦᱟᱲᱦᱟᱜ ᱧᱚᱜ ᱜᱮᱭᱟ, ᱟᱪᱪᱷᱟ ᱡᱩᱛ ᱡᱷᱟᱞ ᱡᱷᱟᱞ ᱧᱚᱜ ᱦᱟᱲᱦᱟᱫ ᱦᱟᱲᱦᱟᱫ ᱧᱚᱜ ᱟᱹᱰᱤ ᱴᱮᱥᱴ ᱵᱤᱱ ᱧᱟᱢᱟ, ᱫᱟᱜ ᱢᱟᱹᱲᱤ ᱫᱟᱠᱟ ᱛᱟᱦᱮᱱ,
ᱫᱟᱜ ᱢᱟᱲᱤ ᱫᱟᱠᱟ ᱛᱟᱦᱮᱱ, ᱦᱳᱭ ᱫᱟᱜ ᱢᱟᱰᱤ ᱫᱟᱠᱟ ᱟᱨ ᱯᱮᱸᱭᱟᱡᱽ ᱠᱷᱟᱹᱫᱤ ᱟᱨ ᱢᱤᱫᱴᱟᱝ ᱠᱟᱵᱽᱡᱤ ᱟᱨ ᱢᱟᱨᱤᱪ ᱠᱷᱟᱱ ᱜᱮ
ᱟᱦ,
ᱫᱟᱜ ᱢᱟᱲᱤ ᱫᱟᱠᱟ ᱢᱤᱫ ᱵᱟᱴᱤ
ᱮᱠᱫᱚᱢ ᱮᱠᱫᱚᱢ ᱟᱪᱪᱷᱟ ᱟᱨ ᱢᱤᱫ
ᱟᱪᱪᱷᱟ ᱟᱨ ᱢᱤᱜᱴᱟᱝ ᱞᱤᱧ ᱞᱟᱹᱭᱫᱟ ᱚᱱᱟ ᱟᱲᱟᱜ ᱠᱤ ᱚᱱᱛᱮ ᱟᱯᱮ ᱚᱱᱛᱮ ᱢᱮᱱᱟᱜ ᱟᱠᱟᱫᱟ? ᱟᱪᱷᱟ ᱞᱟᱹᱭ ᱵᱮᱱ ᱥᱤᱧ ᱟᱲᱟᱜ ᱢᱮᱱᱛᱮᱠᱚ ᱞᱟᱹᱭᱟ ᱚᱱᱟ ᱫᱚ ᱫᱟᱨᱮᱜᱼᱟ᱾ ᱦᱳᱭ ᱦᱳᱭ ᱚᱱᱟ ᱫᱚ ᱢᱮᱱᱟᱜ ᱠᱟᱫᱟ, ᱚᱱᱟ ᱥᱤᱧ ᱟᱲᱟᱜ ᱥᱟᱠᱟᱢ ᱨᱮᱠᱚ ᱯᱤᱴᱷᱟᱹᱭ ᱜᱮᱭᱟ ᱠᱚ ᱟᱨᱠᱤ᱾ ᱱᱚᱣᱟ ᱵᱷᱟᱫᱚᱨ ᱵᱚᱜᱟ ᱱᱚᱜᱼᱚᱭ ᱛᱟᱞᱮ ᱠᱚ ᱡᱚᱠᱷᱚᱱ ᱧᱩᱨᱩᱜᱼᱟ, ᱛᱟᱞᱮ ᱯᱤᱴᱷᱟᱹ ᱥᱚᱢᱚᱭ ᱩᱱᱠᱩ ᱯᱤᱴᱷᱟᱹᱭ ᱜᱮᱭᱟ ᱟᱨᱠᱤ
ᱚᱱᱟ ᱦᱚ ᱥᱮᱭ ᱴᱮᱥᱴ
ᱚᱱᱟ ᱦᱚ ᱥᱮᱭ ᱴᱮᱥᱴ ᱦᱮᱸ ᱚᱱᱟ ᱫᱚ ᱟᱫᱚ ᱡᱟᱭᱜᱟ ᱨᱮᱜᱮ ᱵᱟᱝ ᱧᱮᱞᱚᱜᱚᱜ ᱠᱟᱱᱟ ᱵᱟᱝ ᱵᱟᱝ
ᱦᱮᱸ
ᱟᱞᱮ ᱱᱚᱰᱮ ᱛᱟᱦᱮᱸ ᱠᱟᱱᱟ ᱵᱟᱨᱭᱟ ᱯᱮᱭᱟ ᱫᱟᱨᱮ ᱠᱤᱱᱛᱩ ᱚᱱᱟ ᱠᱚᱫᱚ ᱡᱚᱛᱚ ᱠᱚ ᱢᱚᱜ ᱪᱟᱵᱟ ᱠᱮᱫᱟ ᱠᱤᱱᱛᱩ ᱢᱤᱫᱴᱟᱝ ᱢᱮᱱᱟᱜᱼᱟ ᱯᱚᱦᱟ ᱫᱟᱨᱮ ᱦᱩᱸ
ᱚᱭ ᱯᱟᱸᱪ ᱫᱚᱥ ᱵᱚᱪᱷᱚᱨ ᱞᱮᱠᱟ ᱵᱚᱭᱮᱥ ᱨᱮᱱᱟᱜ ᱫᱟᱨᱭᱟ
ᱦᱩᱸ
ᱱᱚᱣᱟ
ᱱᱚᱣᱟ ᱠᱚᱫᱚ ᱟᱹᱰᱤ ᱵᱟᱦᱟ ᱦᱚᱲ ᱠᱚ ᱡᱚᱢ ᱟᱹᱜᱩ ᱠᱟᱫᱟ ᱦᱩᱸ ᱚᱱᱟ ᱛᱮᱜᱮ ᱦᱚᱲᱢᱚ ᱡᱤᱣᱤ ᱠᱚᱦᱚᱸ ᱱᱟᱯᱟᱭ ᱛᱟᱦᱮᱸ ᱠᱟᱱ ᱛᱟᱠᱚᱣᱟ ᱟᱨ ᱡᱚᱛᱚ ᱵᱤᱥ ᱪᱮᱛᱟᱱ ᱨᱮᱱᱟᱜ ᱤᱭᱟᱹ ᱨᱮᱱᱟᱜ ᱵᱚᱱ ᱡᱚᱢ ᱮᱫᱟ
ᱦᱮᱸ ᱟᱹᱵᱤᱱ ᱫᱚ ᱱᱚᱣᱟ ᱵᱟᱵᱤᱱ ᱛᱮᱡᱟᱜ ᱠᱷᱟᱱ ᱫᱚ ᱟᱹᱠᱷᱨᱤᱧ ᱵᱤᱱ ᱤᱫᱤᱭᱟ ᱵᱟᱝ ᱠᱚ ᱦᱟᱛᱟᱣ ᱞᱟᱹᱜᱤᱫᱚᱜᱼᱟ ᱡᱚᱛᱚ ᱞᱮᱜᱮᱡ ᱞᱮᱜᱮᱡ ᱧᱮᱞᱚᱜᱼᱟ ᱟᱲᱟᱜ ᱛᱟᱨᱯᱚᱨᱮ ᱮᱱᱠᱷᱟᱱ ᱫᱚ ᱠᱚ ᱦᱟᱛᱟᱣᱟ ᱟᱨ ᱚᱱᱟᱜᱮ ᱚᱸᱰᱮ ᱵᱤᱥᱢᱟᱨᱟᱣ ᱛᱟᱦᱮᱱᱟ
ᱦᱮᱸ ᱚᱱᱟ ᱵᱟᱡᱟᱨ ᱠᱷᱚᱱᱟᱜ ᱠᱤᱨᱤᱧ ᱟᱹᱜᱩᱭ ᱵᱮᱱ ᱥᱮ ᱚᱱᱟ ᱡᱟᱦᱟᱸ ᱤᱭᱟᱹ ᱠᱚ ᱞᱟᱹᱭ ᱚᱱᱟ ᱢᱩᱞᱟᱹ ᱟᱲᱟᱜ ᱠᱚ ᱛᱟᱨᱯᱚᱨ ᱟᱨᱚ ᱡᱟᱦᱟᱱ ᱟᱲᱟᱜ ᱜᱮ ᱟᱨᱠᱤ ᱚᱱᱟ ᱯᱩᱨᱟᱹᱭ ᱟᱲᱟᱜ ᱦᱚᱛᱚᱫ ᱟᱲᱟᱜ ᱮᱢ ᱞᱟᱹᱭ
ᱦᱩᱸ
ᱩ ᱥᱟᱶᱛᱮ ᱦᱟᱱᱮ ᱤᱭᱟ ᱪᱟᱵᱟᱜᱼᱟ ᱡᱚᱛᱚ ᱞᱟᱢᱡᱟᱜ ᱪᱟᱵᱟᱜᱼᱟ ᱦᱮ ᱚᱱᱟ ᱡᱚᱢ ᱨᱮᱦᱚᱸ ᱠᱳᱱᱳ ᱴᱮᱥᱴ ᱫᱚ ᱵᱟᱹᱱᱩᱜ ᱟᱠᱟᱫᱟ
ᱵᱟᱝ
ᱡᱟᱦᱟᱸ ᱚᱱᱟ ᱡᱮᱭᱵᱚ ᱥᱟᱨ ᱥᱮ ᱚᱱᱟ ᱜᱩᱨᱤᱡ ᱥᱟᱨ ᱨᱮ ᱡᱟᱦᱟᱸ ᱤᱭᱟᱹ ᱦᱩᱭᱩᱜᱼᱟ ᱟᱨᱠᱤ ᱚᱱᱟ ᱨᱮᱱᱟᱜ ᱡᱚᱢ ᱠᱟᱛᱮᱫ ᱡᱟᱦᱟᱸ ᱞᱮᱠᱟ ᱴᱮᱥᱴᱤ ᱧᱟᱢᱚᱜᱼᱟ
ᱦᱩᱸ
ᱴᱷᱤᱠ ᱚᱱᱠᱟ ᱫᱚ ᱟᱨᱠᱤ ᱴᱮᱥᱴ ᱵᱟᱝ ᱧᱟᱢᱚᱜ ᱜᱮᱭᱟ ᱟᱨᱠᱤ ᱚᱱᱟ ᱨᱮᱱᱟᱜ
ᱵᱟᱝ
ᱵᱟᱝ ᱦᱳᱭ
ᱟᱪᱪᱷᱟ ᱢᱤᱫ ᱵᱟᱨ ᱯᱷᱚᱞ ᱨᱮᱱᱟᱜ ᱠᱷᱟᱱ ᱞᱟᱹᱭ ᱵᱤᱱ ᱢᱮᱛᱟᱵᱮᱱ ᱠᱟᱱᱟ ᱵᱤᱱᱟᱹ ᱨᱟᱥᱟᱟᱭᱱᱤᱠ ᱛᱮ
ᱨᱚᱥᱟᱭᱟᱱᱤᱠ ᱛᱮ ᱠᱳᱱᱳ ᱤᱭᱟᱹ ᱵᱟᱹᱱᱩᱜ ᱟᱠᱟᱫᱟ ᱚᱱᱠᱟ ᱞᱮᱠᱟᱱᱟᱜ ᱢᱤᱫ ᱵᱟᱨ ᱯᱷᱳᱞ ᱞᱟᱹᱭᱵᱤᱱ ᱥᱮ ᱤᱭᱟᱹ ᱡᱚ ᱵᱚᱞᱮ
ᱡᱮᱢᱚᱱ ᱚᱱᱟ
ᱡᱮᱢᱚᱱ ᱟᱹᱞᱤᱧ ᱟᱸ
ᱞᱤᱧ ᱢᱮᱛᱟ ᱵᱮᱱᱟ
ᱞᱤᱧ ᱢᱮᱛᱟ ᱵᱮᱱ ᱠᱟᱱᱟ ᱡᱮᱢᱚᱱ ᱴᱤᱯᱟᱹ ᱾ ᱦᱳᱭ
ᱟᱹᱰᱤ ᱡᱟᱭᱜᱟ ᱫᱚ ᱯᱤᱯᱟᱹ ᱠᱚ ᱪᱟᱥᱟ
ᱩᱛᱩ ᱠᱚ ᱪᱟᱥᱟ
ᱟᱨ ᱠᱤᱪᱷᱩ ᱠᱤᱪᱷᱩ ᱟᱛᱩ ᱚᱲᱟᱜ ᱠᱚᱨᱮᱫ ᱧᱮᱞ ᱵᱟᱲᱟ ᱠᱟᱱᱟ ᱚᱱᱟ ᱫᱚ ᱟᱫᱚ ᱥᱟᱣᱱᱟᱥᱢᱱᱤ ᱡᱟᱦᱟᱸ ᱠᱚᱨᱮᱜ ᱮᱸᱜ ᱫᱟᱜ ᱠᱟᱹᱴᱤᱡ ᱠᱚ ᱵᱮᱵᱚᱦᱟᱨᱟ ᱚᱱᱟ ᱠᱚᱨᱮ ᱯᱤᱯᱟᱹ ᱛᱟᱸᱦᱮᱱᱟ ᱫᱟᱨᱮ ᱚᱱᱟ ᱟᱨᱚ ᱠᱷᱩᱵᱽ ᱵᱷᱟᱜᱤ ᱡᱤᱱᱤᱥ ᱟᱪᱪᱷᱟ ᱟᱨ ᱢᱤᱫᱴᱟᱝ ᱞᱤᱧ ᱞᱟᱹᱭ ᱟᱹᱵᱤᱱ ᱠᱟᱱᱟ ᱡᱮᱢᱚᱱ ᱦᱮᱸ ᱠᱟᱭᱨᱟ ᱚᱱᱟ ᱠᱟᱸᱪᱠᱚᱞᱟ ᱡᱟᱦᱟᱸ ᱾
ᱦᱮᱸ ᱠᱟᱭᱨᱟ ᱚᱱᱟ ᱠᱟᱸᱪᱠᱚᱞᱟ ᱡᱟᱦᱟᱸ ᱾ ᱦᱩᱸ ᱦᱩᱸ
ᱚᱱᱟ ᱦᱚᱸ ᱠᱳᱱᱳ ᱨᱟᱥᱟᱭᱚᱱᱤᱠ ᱵᱟᱹᱱᱩᱜ
ᱚᱱᱟᱦ ᱠᱳᱚᱱᱳ ᱨᱟᱥᱟᱭᱚᱱᱤᱠ ᱵᱟᱹᱱᱩᱜ ᱠᱟᱫᱟ ᱾ ᱦᱩᱸ
ᱦᱩᱸ ᱚᱱᱟ ᱫᱚ ᱢᱟᱱᱮ ᱠᱟᱹᱴᱤᱡ ᱤᱭᱟᱹ ᱡᱟᱭᱜᱟ ᱨᱮ ᱛᱟᱦᱮᱸ ᱞᱮᱱᱠᱷᱟᱱ ᱜᱮ ᱚᱱᱟ ᱫᱚ ᱦᱩᱭᱩᱜᱼᱟ ᱾
ᱚᱱᱟ ᱫᱚ ᱦᱩᱭᱩᱜᱼᱟ ᱾ ᱦᱮᱸ ᱛᱟᱯᱚᱨᱮ ᱟᱨ ᱚᱱᱟ ᱡᱟᱦᱟᱸ ᱠᱚ ᱢᱮᱛᱟᱜ ᱠᱟᱱᱟ ᱞᱚᱣᱟ ᱧᱮᱞ ᱠᱟᱫᱟᱵᱤᱱ? ᱦᱮᱸ ᱞᱚᱣᱟ ᱢᱤᱫᱴᱟᱝ ᱾ ᱦᱳᱭ ᱟᱨ ᱟ ᱟᱹᱛᱩ ᱠᱩᱴᱷᱤᱱ ᱥᱮᱵᱮᱞᱟ ᱚᱱᱟ ᱫᱚ ᱾
ᱦᱮᱸ ᱥᱤᱵᱤᱞ ᱜᱮᱭᱟ ᱥᱤᱵᱤᱞ ᱜᱮᱭᱟ ᱾
ᱦᱩᱸ
ᱟᱪᱪᱷᱟ ᱟᱨᱚ ᱱᱚᱝᱠᱟ
ᱟᱨᱚ ᱱᱚᱝᱠᱟ ᱵᱤᱱᱟᱹ ᱨᱟᱥᱟᱭᱚᱱᱤᱠ ᱢᱮᱱᱟᱜ ᱠᱟᱫᱟ ᱡᱮᱢᱚᱱ ᱢᱟᱛᱠᱚᱢ ᱾ ᱡᱚ ᱚᱱᱟ ᱫᱚ ᱾ ᱦᱮᱸ ᱦᱮᱸ ᱚᱱᱟ ᱠᱩᱸᱭᱰᱤ ᱠᱩᱸᱭᱰᱤ ᱾
ᱦᱮᱸ ᱠᱩᱸᱭᱰᱤ ᱾ ᱚᱱᱟ ᱠᱚᱫᱚ ᱟᱹᱰᱤ ᱫᱷᱚᱱᱚᱱᱛᱚᱨᱚ ᱡᱤᱱᱤᱥ ᱠᱟᱱᱟ, ᱨᱟᱱ ᱞᱮᱠᱟᱱᱟᱜ ᱡᱤᱱᱤᱥ ᱠᱟᱱᱟ ᱾
ᱦᱮᱸ ᱛᱟᱨᱯᱚᱨ ᱟᱨᱚ ᱚᱱᱟ ᱵᱤᱱᱟᱹ ᱥᱟᱨ ᱨᱮᱱᱟᱜ ᱟᱲᱟᱜ ᱥᱤᱫ ᱞᱮ ᱪᱟᱜ ᱠᱟᱱᱟ
ᱦᱩᱸ
ᱠᱟᱫᱟ ᱚᱱᱟ? ᱦᱮᱸᱼ
ᱪᱮᱫ ᱵᱤᱱ ᱞᱟᱜᱟᱣ ᱟᱠᱟᱫᱟ?
ᱚᱱᱠᱟ ᱤᱭᱟᱹ ᱯᱷᱳᱱ ᱮᱴᱟᱜ ᱦᱚᱲ ᱠᱚ ᱯᱷᱳᱱ ᱮᱫ ᱛᱟᱦᱮᱸᱫ ᱟᱨᱠᱤ ᱾
ᱟᱪᱪᱷᱟ ᱟᱪᱪᱷᱟ ᱾
ᱚᱱᱟ ᱜᱮ ᱟᱨᱠᱤ ᱠᱟᱴᱟᱣ ᱠᱟᱛᱮ ᱤᱧ ᱫᱚᱦᱚ ᱠᱮᱫ ᱛᱟᱠᱚᱣᱟ ᱾
ᱚᱻ ᱟᱫᱚ ᱚᱱᱠᱟ ᱞᱮᱠᱟᱱᱟᱜ ᱯᱷᱚᱞ ᱛᱚ ᱵᱟᱝ ᱧᱮᱞᱚᱜ ᱠᱟᱱᱟ ᱾
ᱜᱷᱟᱹᱲᱤᱡ ᱫᱚ ᱩᱭᱦᱟᱹᱨ ᱵᱟᱝ ᱦᱤᱡᱩᱜ ᱠᱟᱱᱟ ᱾ ᱟᱨ ᱢᱮᱫᱴᱟᱝ ᱞᱤᱧ ᱧᱮᱞ ᱠᱟᱫᱟ ᱡᱮᱢᱚᱱ ᱯᱷᱚᱞ ᱡᱟᱹᱱᱩᱢ ᱾ ᱱᱚᱣᱟ ᱢᱤᱫᱴᱟᱝ ᱫᱚ ᱦᱟᱸᱜ ᱠᱚᱱᱚ ᱤᱭᱟᱹ ᱵᱟᱹᱱᱩᱜ᱾ ᱦᱮᱸ ᱦᱮᱸ ᱥᱟᱨ ᱚᱱᱟ ᱫᱚ ᱨᱟᱵᱟᱝ ᱥᱚᱢᱚᱭ ᱚᱱᱟ ᱨᱚᱦᱚᱲ ᱠᱟᱛᱮ ᱫᱚᱦᱚ ᱞᱮᱠᱷᱟᱱ ᱟᱹᱰᱤ ᱥᱤᱵᱤᱞᱟ ᱟᱨᱠᱤ᱾
ᱟᱸᱻ ᱛᱟᱨᱯᱚᱨᱮ ᱩᱞ, ᱠᱟᱱᱴᱷᱟᱲ, ᱛᱟᱞᱮ, ᱠᱷᱤᱡᱩᱨ ᱾
ᱠᱷᱤᱡᱩᱨ ᱦᱳᱭ ᱚᱱᱟ ᱠᱚᱫᱚ ᱵᱟᱝ ᱜᱮ ᱤᱭᱟᱹᱜ ᱵᱟᱹᱨᱩ, ᱦᱩᱸ, ᱥᱮᱸᱡᱳ, ᱛᱟᱨᱯᱚᱨᱮ ᱟᱨᱦᱚᱸ ᱚᱱᱟ ᱮᱢᱟᱱ ᱛᱮᱱᱟᱜ ᱢᱮᱱᱟᱜ ᱟᱠᱟᱫᱟ ᱵᱤᱨ ᱠᱚ ᱨᱮᱱᱟᱜ ᱟᱨᱠᱤ ᱾ ᱢᱮᱞᱮᱡ ᱠᱚᱢᱟ ᱯᱷᱚᱞ ᱠᱷᱚᱱ ᱫᱚ
ᱞᱳᱣᱟ᱾
ᱞᱚᱣᱟ ᱪᱩᱰᱩᱜ ᱤᱭᱟᱹ ᱞᱚᱣᱟ ᱞᱤᱧ ᱞᱟᱹᱭ ᱫᱟ ᱪᱩᱰᱩᱜ᱾
ᱥᱚ ᱢᱮᱱᱟᱜ
ᱥᱚ ᱢᱮᱱᱟᱜ-ᱟ ᱥᱚ? ᱦᱳᱭ ᱥᱚ ᱦᱚᱸ ᱢᱮᱱᱟᱜ ᱟᱠᱟᱫᱟ᱾
ᱦᱚᱭ᱾
ᱛᱟᱯᱚᱨᱮ ᱛᱟᱨᱚᱵ, ᱛᱮᱨᱮᱞ ᱢᱮᱱᱟᱜ ᱟᱠᱟᱫᱟ᱾
ᱦᱮᱸ᱾
ᱚᱱᱠᱟᱜᱮ᱾ ᱟᱵᱚ ᱫᱚ ᱡᱚᱛᱚ ᱜᱮ ᱨᱟᱥᱟᱭᱱᱤᱠ ᱵᱚᱱ ᱡᱚᱢ ᱫᱟ ᱡᱟᱦᱟᱸ ᱠᱚ ᱡᱚᱢ ᱞᱮᱜ-ᱟ ᱠᱚ ᱦᱮᱸ ᱚᱱᱟ ᱫᱚ ᱮᱠᱢᱟᱛᱨᱚ ᱯᱟᱹᱦᱤᱞ ᱦᱟᱯᱲᱟᱢ ᱠᱚ ᱠᱚ ᱡᱚᱢ ᱞᱮᱫ᱾ ᱚᱱᱟ ᱦᱚᱛᱮᱡ ᱛᱮᱜᱮ ᱠᱚ ᱴᱤᱠᱟᱹᱜ ᱢᱟ ᱟᱹᱰᱤ ᱫᱤᱱ ᱠᱚ ᱴᱤᱠᱟᱹᱜ ᱞᱮᱱ᱾ ᱮᱠᱫᱚᱢ ᱮᱠᱫᱚᱢ, ᱦᱩᱸ᱾ ᱩᱱᱟᱹᱜ ᱨᱳᱜᱽ ᱟᱡᱟᱨ ᱦᱚᱸ ᱵᱟᱝ ᱛᱟᱦᱮᱸ ᱠᱟᱱ ᱛᱟᱠᱚᱣᱟ ᱟᱨ ᱦᱮᱸᱜ ᱮ ᱱᱮᱛᱟᱨ ᱜᱮ ᱟᱵᱚᱜᱮ
ᱟᱫᱚ ᱟᱵᱚ ᱫᱚ ᱱᱚᱜᱼᱚ ᱱᱟ ᱡᱚᱛᱚ ᱤᱭᱟᱹ ᱨᱮᱱᱟᱜ ᱵᱚᱱ ᱡᱚᱢ ᱮᱫᱟ ᱛᱚ ᱛᱟᱦᱚᱞᱮ ᱦᱚᱲᱢᱚ ᱨᱮᱫᱚ ᱱᱟ ᱠᱷᱚᱛᱤ ᱟᱹᱜᱩᱭ ᱜᱮᱭᱟ ᱟᱨ ᱢᱤᱫᱴᱟᱝ ᱵᱷᱟᱹᱜᱤ ᱴᱷᱤᱠ ᱠᱷᱮᱭᱟᱞ ᱟᱠᱟᱫᱟ ᱵᱤᱱ ᱱᱮᱛᱟᱨ ᱨᱮᱱ ᱮᱸᱻ ᱢᱟᱹᱱᱢᱤ ᱚᱛ ᱦᱟᱥᱟ ᱥᱟᱞᱟᱜ ᱥᱟᱹᱜᱟᱹᱭ ᱠᱚ ᱛᱚᱯᱟᱜ ᱟᱠᱟᱫᱟ᱾ ᱪᱮᱫ ᱞᱮᱠᱟ ᱥᱟᱨᱟᱫᱤᱱ ᱪᱟᱞᱟᱜ ᱨᱮ ᱦᱤᱡᱩᱜ ᱨᱮ ᱡᱩᱛᱟᱹ ᱫᱚ ᱦᱟᱲᱟᱨ ᱠᱟᱜᱼᱟᱭ
ᱦᱚᱭ
ᱱᱚᱣᱟ ᱫᱷᱟᱹᱨᱛᱼᱼ
ᱱᱚᱣᱟ ᱫᱷᱟᱹᱨᱛᱤ ᱯᱩᱨᱤ ᱥᱟᱞᱟᱜ ᱛᱚ ᱥᱚᱢᱯᱚᱨᱠᱚ ᱫᱚᱦᱚᱭ ᱦᱩᱭᱩᱜᱼᱟ ᱡᱟᱨ ᱢᱮᱫ ᱨᱮᱱᱟᱜ ᱮᱸ ᱡᱟᱦᱟᱸ ᱟᱵᱚᱣᱟᱜ ᱤᱭᱟᱹ ᱚᱱᱟ ᱫᱚ ᱠᱚᱢᱚᱜ ᱠᱟᱱᱟ᱾ ᱦᱚᱭ ᱦᱚᱭ
ᱟᱹᱵᱤᱱ ᱥᱚᱵᱽ ᱥᱚᱢᱚᱭ ᱡᱟᱸᱜᱟ ᱛᱟᱞᱠᱷᱟ ᱢᱤᱫᱴᱟᱹᱝ ᱯᱞᱟᱥᱴᱤᱠ ᱤᱭᱟᱹ ᱥᱟᱞᱟᱜ ᱜᱷᱚᱨᱥᱚᱱ ᱫᱟᱹᱵᱤᱱ ᱱᱚᱰᱮ ᱤᱭᱟᱹ ᱭᱮᱫᱟ ᱛᱟᱦᱚᱞᱮ ᱚᱱᱟ ᱨᱮᱱᱟᱜ ᱠᱷᱚᱛᱤ ᱫᱚ ᱚᱠᱟᱨᱮ ᱦᱤᱡᱩᱜᱼᱟ?
ᱥᱮᱛᱟᱜ ᱵᱮᱲᱟ ᱠᱷᱟᱹᱞᱤ ᱡᱟᱸᱜᱟ ᱛᱮ ᱠᱟᱹᱴᱤᱡ ᱵᱤᱱ ᱛᱟᱲᱟᱢ ᱵᱟᱲᱟ ᱠᱮᱫᱟ, ᱦᱳᱭ ᱜᱷᱟᱸᱥ ᱜᱷᱟᱸᱥ ᱥᱤᱥᱤᱨ ᱠᱚ ᱤᱭᱟᱹ ᱦᱳᱭ ᱦᱚᱭ
ᱱᱚᱣᱟ ᱫᱚ
ᱟᱨ ᱛᱟᱯᱚᱨᱮ ᱱᱮᱛᱟᱨ ᱦᱚᱸ ᱡᱚᱢ ᱠᱚᱦᱚᱸ ᱯᱷᱮᱱᱥᱤ ᱤᱫᱤ ᱠᱟᱱ ᱛᱚᱵᱚᱱ
ᱦᱮᱸ ᱦᱮᱸ᱾
ᱦᱩᱸ ᱛᱟᱯᱚᱨ ᱥᱚᱨᱤᱨ ᱥᱟᱥᱛᱚᱜ-ᱟ ᱛᱟᱯᱚᱨᱮ ᱪᱤᱠᱟᱹᱛᱮ ᱵᱷᱟᱹᱜᱤ ᱛᱟᱦᱮᱱᱟ᱾
ᱮᱠᱫᱚᱢ
ᱡᱟᱦᱟᱱᱟᱜ ᱠᱟᱱ ᱜᱮ ᱵᱟᱭ ᱥᱩᱱᱩᱢᱟᱜ ᱠᱷᱟᱱ ᱫᱚ ᱵᱟᱭᱼᱼ
ᱦᱮᱸ᱾ ᱟᱨᱦᱚᱸ ᱱᱚᱰᱮ
ᱥᱩᱱᱩᱢ ᱛᱚ ᱥᱩᱱᱩᱢ ᱟᱨᱦᱚᱸ ᱱᱚᱣᱟ ᱫᱚ ᱦᱟᱱᱰᱮ ᱵᱟᱡᱟᱨ ᱠᱷᱚᱱ ᱡᱟᱦᱟᱸ ᱠᱤᱨᱤᱧ ᱟᱹᱜᱩ ᱢᱚᱥᱞᱟ ᱾
ᱦᱩᱸᱻ
ᱱᱚᱣᱟ ᱟᱨᱦᱚᱸ ᱵᱤᱨᱟᱴ ᱠᱷᱚᱛᱤ
ᱥᱮᱫᱟᱭ ᱦᱚᱲ ᱫᱚ ᱨᱤᱴ ᱟᱠᱟᱫᱟᱠᱚ ᱟᱨ ᱡᱤᱨᱟᱹ ᱦᱩᱭᱩᱜ ᱫᱷᱩᱱᱤᱭᱟᱹ ᱦᱩᱭᱩᱜ
ᱪᱟᱥ ᱟᱠᱟᱫᱟ ᱠᱚ